ᱦᱮᱞᱳᱻ
ᱦᱮᱸ ᱦᱮᱸ ᱞᱟᱹᱭ ᱵᱤᱱ
ᱦᱳᱭ ᱨᱚᱲ ᱵᱮᱱ ᱟᱸᱡᱚᱢ ᱧᱟᱢ ᱮᱫᱟ ᱢᱚᱡᱽ ᱛᱮ?
ᱦᱮᱸ ᱯᱩᱨᱟ ᱟᱲᱟᱝ ᱢᱚᱡ ᱟᱸᱡᱚᱢᱚᱜ ᱠᱟᱱ ᱛᱟᱵᱤᱱᱟ᱾
ᱦᱳᱭ ᱦᱳᱭ
ᱦᱮᱸ ᱦᱮᱸ ᱪᱮᱜ ᱵᱮᱱ ᱪᱤᱠᱟ ᱮᱫᱟ ᱛᱟᱦᱞᱮ?
ᱱᱚᱜᱼᱚᱭ ᱚᱲᱟᱜ ᱠᱚᱨᱮ ᱜᱮ ᱱᱟᱥᱛᱟ ᱵᱟᱲᱟ ᱠᱚ ᱦᱚᱭᱮᱱᱟ ᱟᱫᱚ ᱱᱤᱡᱮᱨᱟᱜ ᱠᱟᱹᱢᱤ ᱠᱚ ᱱᱟᱥᱮ ᱧᱮᱞ ᱵᱟᱲᱟᱭ ᱦᱩᱭᱩᱜ ᱠᱟᱱᱟ᱾
ᱦᱮᱸ ᱦᱮᱸ ᱟᱪᱪᱷᱟ ᱛᱤ ᱨᱮᱵᱮᱱ ᱵᱮᱨᱮᱜ ᱱᱟ?
ᱦᱳᱭ ᱦᱳᱭ ᱥᱮᱛᱟᱜ ᱧᱚᱜ ᱜᱮ ᱵᱮᱨᱮᱜ ᱠᱟᱛᱮᱜ ᱟᱫᱚ ᱱᱟᱥᱛᱟ ᱠᱚ ᱦᱩᱭ ᱵᱟᱲᱟᱭᱮᱱ ᱜᱮ ᱟᱫᱚ? ᱡᱩᱭᱤ ᱢᱮᱱ ᱮᱫᱟ ᱱᱟᱥᱮ ᱢᱟᱴ ᱥᱮᱜ ᱵᱚᱱ ᱪᱟᱞᱟᱣ ᱧᱚᱜᱼᱟ, ᱡᱚᱢ ᱥᱟᱹᱛᱟᱹᱜ ᱯᱮ, ᱟᱫᱚ ᱦᱮᱸ ᱱᱟᱥᱮᱱᱟᱜ ᱠᱟᱹᱢᱤ ᱱᱤᱡᱮᱨᱟᱜ ᱧᱮᱞ ᱦᱩᱭ ᱞᱮᱱ ᱜᱮ ᱾ ᱪᱟᱞᱟᱜ ᱦᱩᱭᱩᱜᱼᱟ ᱱᱟᱦᱟᱜ ᱠᱷᱮᱛ ᱠᱚᱥᱮ
ᱟᱪᱪᱷᱟ ᱟᱪᱪᱷᱟ ᱢᱟᱱᱮ ᱡᱮ ᱠᱷᱮᱛ ᱢᱟᱱᱮ ᱠᱷᱮᱛ? ᱯᱩᱨᱟᱹ ᱢᱟᱱᱮ ᱠᱟᱹᱢᱤ ᱠᱚᱯᱮ ᱟᱨᱟᱢᱵᱷᱚ ᱟᱠᱟᱫᱟ ᱚᱱᱠᱟ ᱱᱟᱯᱟᱭ ᱜᱮ?
ᱛᱮᱦᱮᱧ ᱠᱷᱚᱱᱟᱜ ᱦᱚᱸᱞᱮ ᱮᱛᱚᱦᱚᱵ ᱱᱟᱦᱟᱜ ᱫᱟᱜ ᱢᱟ ᱦᱚᱞᱟ ᱢᱟᱫᱷᱮᱨ ᱨᱮᱜᱮ ᱡᱟᱹᱥᱛᱤ, ᱛᱤᱱᱟᱹᱜ ᱫᱟᱜ ᱡᱟᱹᱲᱤᱭᱟᱠᱟᱫᱟ ᱟᱫᱚ ᱱᱟᱥᱮᱱᱟᱜ ᱠᱷᱮᱛ, ᱠᱚᱨᱮ ᱫᱟᱜ ᱛᱚᱸᱵᱟ ᱟᱠᱟᱱᱟ ᱚᱱᱟᱜᱮ ᱟᱫᱚ ᱭᱳᱭ ᱢᱮᱱᱫᱟᱭ ᱠᱷᱮᱛ ᱟᱲᱤ ᱠᱚ ᱱᱟᱥᱮ ᱵᱚᱱ ᱥᱟᱯᱷᱟ ᱧᱚᱜ ᱠᱟᱜᱼᱟ᱾
ᱴᱷᱤᱠ ᱴᱷᱤᱠ ᱟᱞᱮ ᱚᱱᱛᱮ ᱦᱚᱸ ᱢᱟᱱᱮ ᱪᱮᱜ ᱫᱚᱢᱮ ᱫᱟᱜ ᱡᱟᱹᱲᱤ ᱟᱠᱟᱫᱟᱭ ᱢᱟᱱᱮ ᱮᱭ ᱠᱤᱪᱷᱩ ᱢᱤᱫ ᱥᱚ ᱥᱚᱯᱛᱟᱦ ᱵᱟᱨ ᱥᱚᱯᱛᱟᱦᱚ ᱞᱟᱦᱟ ᱫᱚ ᱢᱟᱱᱮ ᱟᱹᱰᱤ ᱡᱩᱨ ᱮ ᱫᱟᱜ ᱟᱠᱟᱫᱟ ᱟᱫᱚ ᱫᱟᱜ ᱟᱠᱟᱜ ᱠᱷᱟᱱ ᱵᱟᱹᱫᱽ ᱠᱚᱦᱚᱸ, ᱯᱩᱨᱟᱹ ᱯᱮᱨᱮᱡ ᱟᱠᱟᱱᱟ ᱢᱟᱱᱮ ᱥᱮ ᱡᱮᱞᱚᱝ ᱟᱹᱰᱤ ᱡᱳᱨ ᱞᱚᱥᱚᱫ ᱞᱚᱥᱚᱫ ᱠᱚ ᱜᱟᱱ ᱟᱠᱟᱱᱟ᱾ ᱟᱫᱚ ᱡᱟᱦᱟᱸᱭ ᱠᱚᱣᱟᱜ ᱛᱚᱞᱟ ᱠᱚ ᱦᱟᱨᱟ ᱟᱠᱟᱱᱟ ᱩᱱᱠᱩ ᱫᱚ ᱛᱚᱞᱟ ᱠᱚᱠᱚ ᱛᱩᱫ ᱮᱫᱟ᱾ ᱟᱨ ᱡᱟᱦᱟᱸᱭ ᱠᱚᱣᱟᱜ ᱫᱚ ᱟᱣᱨᱤ ᱦᱟᱨᱟᱜᱼᱟ, ᱩᱱᱠᱩ ᱫᱚ ᱟᱣᱨᱤᱮ ᱠᱚ ᱛᱩᱫᱟ ᱩᱱᱠᱩ ᱫᱚ ᱟᱲᱮ ᱠᱚᱠᱚᱞᱟᱜ ᱥᱚᱢᱚᱱ ᱮᱫᱟ᱾ ᱦᱮᱸ ᱱᱚᱜ ᱱᱚᱝᱠᱟ ᱟᱨ
ᱟᱫᱚ ᱨᱚᱦᱚᱭ ᱠᱚᱫᱚ ᱛᱟᱦᱞᱮ ᱮᱛᱚᱦᱚᱵ ᱠᱮᱫᱟᱯᱮ ᱟᱯᱮ ᱚᱱᱛᱮ ᱫᱚ?
ᱦᱮᱸ ᱢᱟᱱ ᱛᱚᱞᱟ ᱛᱩᱫ ᱦᱩᱭᱴᱚ ᱦᱚᱲᱢᱮ ᱡᱟᱦᱟᱸ ᱠᱚᱫᱚ ᱚᱱᱮ ᱠᱟᱹᱡ ᱦᱮᱸ ᱞᱟᱦᱟ ᱧᱚᱜ ᱠᱷᱚᱱᱟᱜ ᱜᱮᱠᱚ ᱠᱟᱹᱢᱤ ᱠᱟᱱ ᱛᱟᱦᱮᱸᱫ ᱩᱱᱠᱩ ᱫᱚ ᱢᱟᱱᱮ ᱛᱚᱞᱟ ᱠᱚ ᱛᱩᱫ ᱠᱟᱛᱮ ᱨᱚᱦᱚᱭ ᱜᱚᱜ ᱨᱚᱦᱚᱭ ᱨᱚᱦᱚᱭᱮᱫᱟ ᱠᱚ ᱚᱱᱟ ᱠᱟᱹᱢᱤ ᱠᱚ ᱪᱷᱩᱴᱟᱹᱣᱟ ᱠᱟᱱᱟ᱾ ᱟᱨ ᱦᱮᱸ ᱟᱨ ᱟᱞᱮ ᱫᱚ ᱱᱷᱟᱜ ᱟᱹᱰᱤ ᱱᱚᱜᱼᱚᱭ ᱛᱚᱞᱟ ᱠᱚ, ᱦᱩᱰᱤᱧ ᱜᱮᱭᱟᱛᱚ ᱢᱟᱱᱮ ᱛᱩᱫ ᱦᱚᱸ ᱟᱹᱨᱤ, ᱟᱹᱨᱤ ᱢᱟᱱᱮ ᱠᱚ ᱟᱹᱨᱤ ᱠᱚ ᱛᱩᱫᱟ᱾ ᱢᱟᱱᱮ ᱠᱟᱹᱡ ᱟᱨᱠᱚ ᱦᱟᱨᱟ ᱦᱚᱪᱚᱣᱟᱜ ᱠᱟᱱᱟ ᱟᱨ ᱠᱟᱹᱡ ᱦᱟᱨᱟ ᱧᱚᱜ ᱞᱮᱱᱠᱷᱟᱱ ᱜᱮ ᱟᱫᱚ, ᱛᱩᱫ ᱠᱟᱛᱮ ᱨᱚᱦᱚᱭ ᱦᱩᱭᱩᱜᱼᱟ ᱱᱟᱦᱟᱜ ᱮᱸ ᱵᱟᱹᱫᱽ ᱠᱚᱨᱮ ᱾
ᱦᱳᱭ ᱦᱳᱭ
ᱦᱮᱸ ᱴᱷᱤᱠ ᱱᱤᱛᱚᱜ ᱫᱚ ᱵᱟᱹᱛ ᱛᱮᱫ ᱠᱷᱟᱹᱞᱤ ᱞᱚᱥᱚᱫ ᱞᱚᱥᱚᱫ ᱞᱟᱦᱟ ᱠᱟᱜ ᱠᱟᱱᱟ ᱛᱚᱞᱟ ᱠᱚ ᱦᱟᱨᱟ ᱞᱮ ᱠᱷᱟᱱ ᱜᱮ ᱨᱚᱦᱚᱭ ᱟᱨ ᱛᱩᱫ ᱟᱫᱚ ᱟᱹᱵᱤᱱ ᱛᱚᱞᱟ ᱛᱩᱫ ᱠᱩ ᱵᱤᱱ? ᱵᱟᱰᱟᱭ ᱜᱮᱭᱟ ᱥᱮ
ᱦᱳᱭ ᱟᱹᱞᱤᱝ ᱫᱚ ᱚᱱᱟ ᱠᱚᱫᱚᱞᱤᱝ ᱪᱮᱜ ᱠᱟᱜ ᱜᱮᱭᱟ ᱱᱟᱯᱟᱭ ᱜᱮ ᱛᱩᱫ ᱨᱚᱦᱚᱭ ᱠᱚᱫᱚᱞᱤᱝ ᱜᱟᱱ ᱜᱮᱭᱟ᱾
ᱟᱪᱪᱷᱟ ᱛᱚ ᱢᱟᱱᱮ ᱵᱷᱟᱜᱮ ᱠᱟᱹᱢᱤ ᱜᱮᱵᱤᱱ ᱵᱟᱲᱟᱭ ᱜᱮᱭᱟ, ᱛᱚ ᱚᱲᱟᱜ ᱠᱚᱨᱮ ᱢᱟᱱᱮ ᱛᱤᱱᱟᱹᱜ ᱦᱚᱲ ᱦᱮᱱᱟᱜ ᱯᱮᱭᱟ?
ᱚᱲᱟᱜ ᱨᱮ ᱢᱮᱱᱟᱜ ᱞᱮᱜᱮᱭᱟ ᱱᱟᱥᱮ ᱢᱟᱱᱮ ᱦᱩᱰᱤᱧᱚᱜ ᱜᱮᱛᱟᱞᱮᱭᱟ ᱜᱷᱟᱨᱚᱸᱧᱡᱽ ᱟᱫᱚ ᱚᱱᱟ ᱛᱮᱜᱮ ᱯᱟᱞᱮ ᱠᱟᱹᱢᱤ ᱠᱚ ᱪᱮᱜ ᱦᱳᱭ ᱠᱟᱱᱟ᱾
ᱦᱮᱸ ᱦᱮᱸ, ᱢᱟᱱᱮ ᱚᱲᱟᱜ ᱠᱚᱨᱮᱱᱟᱜ ᱤᱥᱤᱱ ᱵᱟᱥᱟᱝ ᱠᱟᱹᱢᱤ ᱛᱟᱹᱵᱤᱱ ᱜᱮ?
ᱵᱟ ᱟᱹᱞᱤᱧ ᱫᱚ ᱤᱥᱤᱱ ᱵᱟᱥᱟᱝ ᱠᱟᱹᱢᱤ ᱜᱮ ᱱᱟᱥᱮᱱᱟᱜ ᱵᱟᱹᱞᱤᱧ ᱵᱟᱲᱟᱭᱟ ᱢᱟᱨᱟᱝ ᱫᱟᱹᱭ ᱢᱮᱱᱟᱭᱟ, ᱟᱫᱚ ᱚᱝᱠᱟ ᱢᱟᱱᱮ ᱩᱱᱟᱹᱜ ᱴᱟ ᱫᱚ ᱵᱟᱹᱞᱤᱧ ᱵᱟᱲᱟᱭᱟ ᱱᱟᱥᱮ ᱱᱟᱥᱮ ᱫᱚᱞᱤᱧ ᱵᱟᱲᱟᱭ ᱜᱮᱭᱟ ᱚᱱᱠᱟ ᱞᱮᱠᱟ ᱫᱚ᱾
ᱟᱪᱪᱷᱟ ᱴᱷᱤᱠ ᱢᱟᱱᱮ ᱠᱟᱹᱢᱤ ᱡᱚᱲᱟᱜ ᱫᱚ ᱜᱟᱱᱚᱜ ᱠᱟᱱ ᱜᱮᱭᱟ᱾
ᱦᱳᱭ ᱦᱳᱭ ᱦᱳᱭ ᱦᱳᱭ ᱾
ᱦᱮᱸ ᱦᱮᱸ᱾
ᱦᱳᱭ᱾
ᱦᱮᱸ ᱱᱟᱯᱟᱭ ᱜᱮ ᱢᱟᱱᱮ ᱪᱮᱫ ᱠᱩᱲᱤ ᱜᱤᱫᱽᱨᱟᱹ ᱦᱚᱭᱛᱮᱫᱚ ᱢᱟᱱᱮ ᱚᱲᱟᱜ ᱠᱚᱨᱮᱱᱟᱜ ᱮ ᱤᱥᱤᱱ ᱵᱟᱥᱟᱝ ᱠᱟᱹᱢᱤ ᱛᱟᱵᱚᱱᱟ ᱚᱱᱮ ᱛᱤᱭᱟᱱ ᱜᱮᱭᱟ᱾
ᱦᱳᱭ ᱟᱨ ᱱᱟᱥᱮ ᱱᱟᱥᱮ ᱥᱟᱱᱟᱢ ᱠᱟᱹᱢᱤ ᱢᱟ ᱞᱟᱹᱠ ᱞᱟᱹᱠᱛᱤ ᱠᱟᱱ ᱛᱟᱵᱚᱱᱟ ᱥᱮ ᱚᱠᱟᱴᱟᱜ ᱠᱟᱹᱢᱤ ᱚᱠᱟ ᱥᱩᱢᱟᱹᱭ ᱞᱟᱜᱟᱣ ᱜᱚᱫᱚᱜ ᱱᱟᱦᱟᱜ ᱵᱟᱵᱚᱱ ᱴᱷᱤᱠᱟᱹ ᱫᱟᱲᱮᱭᱟᱜᱼᱟ ᱾
ᱦᱮᱸ ᱢᱟᱱᱮ ᱟᱵᱤᱱᱟᱜ ᱨᱚᱲ ᱢᱟᱱᱮ, ᱡᱳᱨᱜᱮ ᱟᱸᱡᱚᱢᱚᱜ ᱠᱟᱱᱟ ᱦᱮᱸ ᱢᱟᱱᱮ ᱢᱚᱸᱡᱽ ᱜᱮᱵᱤᱱ ᱨᱚᱲᱮᱫᱟ᱾
ᱦᱳᱭ ᱦᱳᱭ᱾
ᱦᱮᱸ ᱟᱫᱚ ᱞᱟᱹᱭ ᱫᱟᱹᱞᱤᱝ ᱱᱤᱛᱚᱜ ᱫᱚ ᱪᱮᱫ ᱦᱩᱵᱟᱹᱜ ᱜᱟᱱᱚᱜᱼᱟ ᱦᱤᱸᱛᱚᱜ ᱫᱚ ᱾
ᱦᱳᱭ ᱠᱷᱮᱛ ᱠᱚᱥᱮᱡ ᱱᱟᱥᱮᱱᱟᱜ ᱭᱩᱭ ᱢᱮᱱᱫᱟ ᱪᱟᱞᱟᱜ ᱟᱵᱚᱱ ᱚᱱᱮ, ᱟᱹᱲᱤ ᱠᱚ ᱥᱟᱯᱟᱭ ᱦᱩᱭᱩᱜ ᱟᱫᱚ ᱠᱷᱮᱛ ᱛᱮᱦᱤᱧ ᱠᱷᱚᱱᱞᱮ ᱥᱤ ᱮᱛᱚᱦᱚᱵ ᱦᱩᱭᱩᱜ ᱞᱟᱹᱜᱤᱫ ᱴᱟᱠᱴᱟᱨ ᱦᱤᱡᱩᱜ ᱞᱟᱹᱜᱤᱫ᱾
ᱟᱪᱪᱷᱟ ᱾
ᱦᱳᱭ ᱦᱳᱭ ᱚᱱᱟ ᱠᱷᱟᱹᱛᱤᱨᱟᱜ ᱛᱮ ᱟᱫᱚ ᱞᱮᱫᱟ ᱟᱹᱲᱮ ᱠᱚ ᱭᱩᱭ ᱞᱟᱹᱭᱫᱟ ᱥᱟᱯᱷᱟ ᱧᱚᱜ ᱠᱟᱜᱼᱟᱵᱚᱱ ᱵᱟᱝᱠᱷᱟᱱ ᱟᱹᱰᱤ ᱡᱷᱩᱲᱟᱹ ᱠᱚ ᱱᱟᱥᱮᱱᱟ ᱮᱴᱠᱮ ᱴᱚᱬᱮ ᱦᱩᱭ ᱜᱚᱫᱚᱜᱼᱟ ᱟᱹᱲᱤ ᱠᱚ ᱥᱟᱯᱷᱟ ᱵᱟᱝ ᱛᱟᱦᱮᱱ ᱠᱷᱟᱱ᱾
ᱦᱮᱸ ᱦᱮᱸ ᱟᱲᱮ ᱠᱚ ᱥᱟᱯᱟ ᱵᱟᱭ ᱵᱟᱝ ᱱᱟᱯᱟᱭ ᱜᱮᱭᱟ ᱮᱸᱰᱮᱠᱷᱟᱱ ᱫᱚ, ᱢᱟᱱᱮ ᱟᱨᱚ ᱚᱝᱠᱟ ᱟᱨᱦᱚᱸ ᱵᱷᱟᱜᱮ ᱦᱩᱭᱩᱜᱼᱟ ᱪᱮ ᱪᱮᱫ ᱦᱩᱲᱩ ᱠᱚ‌?
ᱦᱳᱭ ᱟᱨ ᱱᱮᱛᱟᱨ ᱫᱤᱱ ᱢᱟᱵᱚᱱ ᱧᱮᱞ ᱠᱟᱫᱟ ᱥᱮ ᱚᱱᱮ ᱱᱟᱥᱮᱱᱟᱜ ᱩᱱᱠᱩ ᱵᱤᱧ ᱠᱤᱫᱤᱧ ᱠᱚ ᱫᱚᱢᱮ ᱠᱚ ᱩᱰᱩᱠᱚᱜ ᱠᱟᱱᱟ ᱥᱮ ᱡᱟᱹᱥᱛᱤ ᱧᱚᱜ,
ᱦᱮᱸ ᱦᱮᱸ ᱢᱟᱱᱮ ᱦᱮᱸ ᱚᱱᱟᱫᱚ ᱟᱹᱲᱤ , ᱦᱮᱸᱫᱚ ᱱᱚᱣᱟ ᱫᱚ ᱟᱹᱰᱤ ᱞᱚᱠᱠᱷᱚ ᱧᱟᱢᱚᱜ ᱠᱟᱱ ᱜᱮᱭᱟ ᱡᱮ ᱢᱟᱱᱮ ᱩᱱᱟᱹᱜ ᱫᱤᱱ ᱢᱟᱱᱮ ᱟᱹᱰᱤ ᱫᱤᱱ ᱦᱮᱸ ᱢᱟᱱᱮ ᱩᱱᱟᱹᱜ ᱫᱤᱱ ᱫᱚ ᱢᱟᱱᱮ ᱟᱵᱚ ᱱᱚᱛᱮ ᱨᱮ ᱩᱱᱟᱹᱜ ᱵᱤᱧ ᱠᱤᱫᱤᱧ ᱠᱚᱦᱚᱸ ᱚᱱᱠᱟ ᱵᱟᱝ ᱠᱚ ᱧᱮᱞᱚᱜ ᱠᱟᱱ ᱛᱟᱦᱮᱸᱱ ᱠᱤᱱᱛᱩ ᱚᱱᱮ ᱠᱤᱪᱷᱩ ᱮ ᱵᱟᱨ ᱯᱮ ᱵᱚᱪᱷᱚᱨ ᱞᱟᱦᱟ ᱠᱷᱚᱱᱟᱜ, ᱟᱞᱮ ᱵᱤᱧ ᱯᱩᱨᱟᱹ ᱡᱟᱹᱥᱛᱤ ᱜᱮᱭᱟ ᱢᱟᱱᱮ ᱟᱹᱰᱤ ᱠᱚ ᱧᱮᱞᱚᱜ ᱠᱟᱱ ᱜᱮᱭᱟ ᱡᱟᱦᱟᱸ ᱥᱮᱫ ᱟᱹᱭᱩᱵ ᱫᱟᱬᱟ ᱫᱟᱬᱟᱱ , ᱩᱰᱩᱠᱩᱜᱼᱟ ᱮᱱᱛᱮ ᱨᱮᱦᱚᱸ ᱦᱮᱸ ᱦᱮᱸ ᱩᱰᱩᱠᱩᱜ ᱠᱟᱱᱟ ᱠᱚ᱾
ᱟᱨ ᱱᱟᱥᱮ ᱩᱱᱠᱩ ᱞᱟᱹᱴ ᱞᱟᱹᱴᱩ ᱠᱚᱠᱚ ᱩᱰᱩᱠᱚᱜ ᱠᱟᱱᱟ ᱥᱮ ᱟᱫᱚ ᱟᱹᱲᱮ ᱠᱚ ᱢᱚᱸᱡᱽ ᱫᱷᱟᱨᱟ ᱢᱟᱱᱮ, ᱥᱟᱯᱷᱟ ᱠᱚ ᱵᱟᱝ ᱛᱟᱦᱮᱱ ᱠᱷᱟᱱ ᱠᱷᱮᱛ ᱟᱲᱮ ᱥᱮᱫ ᱪᱟᱞᱟᱜ ᱦᱚᱸ ᱵᱚᱛᱚᱨ ᱜᱮ ᱵᱩᱡᱷᱟᱹᱜ ᱠᱟᱱᱟ᱾ ᱦᱳᱭ ᱢᱟᱱᱮ ᱜᱚᱴᱟ ᱥᱮᱫ ᱜᱮ ᱚᱝᱠᱟ ᱢᱤᱫᱵᱟᱨ ᱠᱚ ᱫᱤᱥᱟᱹᱜ ᱠᱟᱱ ᱜᱮᱭᱟ ᱟᱞᱮ ᱢᱟᱴ ᱠᱩ ᱥᱮᱫ ᱦᱚᱸᱠᱚ ᱢᱮᱱ ᱵᱟᱲᱟᱭᱮᱜ ᱜᱮ, ᱡᱮ ᱚᱝᱠᱟ ᱢᱤᱫᱵᱟᱨ ᱠᱚ ᱫᱤᱥᱟᱹ ᱠᱟᱱ ᱜᱮᱭᱟ ᱩᱱᱠᱩ ᱡᱟᱦᱟᱸ ᱵᱚᱱ ᱢᱮᱛᱟ ᱠᱚ ᱠᱟᱱ ᱪᱚᱱᱫᱨᱚ ᱵᱚᱲᱟ ᱠᱚ ᱢᱮᱱ ᱦᱚᱪᱚᱭᱮᱫ ᱠᱚᱣᱟ᱾
ᱦᱮᱸ ᱦᱮᱸ ᱩᱱᱠᱩ ᱫᱚ ᱢᱟᱱᱮ ᱟᱞᱮ ᱥᱮᱫ ᱦᱚᱸ ᱢᱟᱱᱮ ᱟᱹᱰᱤ,
ᱵᱟᱹᱲᱛᱤ ᱜᱮ ᱢᱮᱱᱟᱜᱼᱟ ᱡᱟᱦᱟᱸ ᱥᱮᱫ ᱮᱢ ᱥᱮᱱᱚᱜ ᱠᱷᱟᱞᱤ ᱵᱟᱲᱜᱮ ᱠᱚᱨᱮ ᱠᱤᱱᱵᱟ‌ ᱚᱱᱮ ᱠᱩᱞᱤ ᱢᱩᱪᱟᱹᱫ ᱠᱚᱨᱮ, ᱟᱫᱚ ᱧᱟᱢᱚᱜ ᱜᱮᱭᱟ ᱠᱚ ᱚᱱᱠᱟ ᱟᱞᱮ ᱥᱮᱱ ᱵᱟᱲᱟᱜ ᱜᱮᱭᱟ ᱜᱟᱛᱮ ᱜᱤᱫᱽᱨᱟᱹ ᱠᱚ ᱢᱟᱱᱮ ᱚᱱᱠᱟ, ᱦᱮᱸ ᱟᱰᱟ ᱵᱟᱲᱟ ᱠᱚ ᱠᱤᱭᱟᱹ ᱦᱚᱸ ᱧᱟᱢᱚᱜ ᱜᱮᱭᱟ ᱢᱚᱴᱟ ᱢᱩᱴᱤ ᱾
ᱦᱳᱭ ᱚᱱᱟ ᱠᱚ ᱯᱚᱨᱮᱛᱮ ᱟᱞᱮ ᱱᱚᱛᱮ ᱢᱟ ᱢᱟᱱᱮ, ᱠᱷᱮᱛ ᱚᱱᱟ ᱟᱲᱮ ᱠᱚᱨᱮ ᱚᱱ ᱡᱟᱦᱟᱸ ᱜᱷᱟᱥᱢᱟᱨᱟ ᱵᱚᱱ ᱢᱮᱛᱟᱜ ᱠᱟᱱᱟ ᱜᱷᱟᱸᱥ ᱠᱚ ᱜᱚᱡ ᱞᱟᱹᱜᱤᱫ ᱚᱱᱟ ᱠᱚ ᱮᱢᱟᱜ ᱠᱟᱱᱟ ᱟᱨ ᱚᱠᱚᱭᱦᱚᱸ ᱢᱟᱱᱮ ᱚᱱᱠᱟ ᱧᱮᱧᱮᱞ ᱦᱚᱸ ᱵᱟᱠᱚ ᱪᱟᱞᱟᱣ ᱫᱟᱲᱮᱜ ᱠᱟᱱᱟ ᱨᱚᱦᱚᱭ ᱯᱚᱨᱮ ᱵᱚᱛᱚᱨ ᱥᱮ ᱥᱟᱱᱟᱢ ᱦᱚᱲᱟᱜ ᱜᱮ᱾
ᱦᱮᱸ ᱥᱟᱱᱟᱢ ᱦᱚᱲᱟᱜ ᱜᱮ ᱵᱚᱛᱚᱨ ᱫᱚ ᱛᱟᱦᱮᱱ ᱜᱮᱭᱟ ᱢᱟᱱᱮ ᱦᱩᱰᱤᱧ ᱜᱮ ᱨᱮᱚ ᱪᱤᱠᱟᱹᱭᱱᱟ ᱦᱩᱰᱤᱧ ᱟᱹᱰᱤ
ᱦᱳᱭ ᱦᱳᱭ, ᱟᱨ ᱩᱱᱠᱩ ᱢᱟ ᱚᱱᱠᱟ ᱞᱮᱠᱟ ᱠᱚ ᱢᱮᱱᱟ ᱵᱟᱝᱠᱚ ᱞᱟᱲᱟᱣ ᱵᱟᱲᱟᱜᱼᱟ ᱥᱮ ᱱᱟᱥᱮ ᱠᱚ ᱛᱷᱤᱨ ᱛᱟᱦᱮᱱ ᱜᱮᱭᱟ ᱟᱫᱚ ᱚᱱᱟ ᱠᱚ ᱵᱚᱛᱚᱨ ᱛᱮ᱾
ᱦᱮᱸ᱾ ᱛᱟᱯᱚᱨᱮ ᱟᱫᱚ ᱦᱮᱸ ᱱᱤᱛᱚᱜ ᱪᱟᱞᱟᱜ ᱟᱵᱤᱱ ᱦᱚᱸᱛᱚ ᱠᱷᱮᱛ ᱟᱫᱚ ᱠᱷᱮᱛ ᱯᱚᱨᱮ ᱦᱚᱸᱛᱚ ᱟᱨ ᱚᱱᱠᱟᱱᱟᱜ ᱠᱟᱹᱢᱤ ᱠᱚ
ᱦᱳᱭ ᱱᱮᱛᱚᱜ ᱥᱮᱛᱟᱜ ᱧᱚᱜ ᱱᱟᱥᱮ ᱠᱷᱮᱛ ᱠᱚᱥᱮᱫ ᱜᱮ ᱪᱟᱞᱟᱜ ᱦᱩᱭᱩᱜᱼᱟ, ᱥᱟᱨᱟᱫᱤᱱ ᱠᱷᱮᱛ ᱠᱚᱨᱮ ᱠᱟᱹᱢᱤ ᱦᱚᱸ ᱡᱟᱹᱥᱛᱤ ᱞᱟᱸᱜᱟ ᱜᱮ ᱵᱩᱡᱷᱟᱹᱜᱼᱟ, ᱱᱟᱥᱮ ᱱᱟᱥᱮ ᱠᱟᱹᱢᱤ ᱦᱩᱭᱩᱜ ᱠᱟᱱᱟ᱾ ᱟᱫᱚ ᱮᱛᱚᱦᱚᱵ ᱟᱹᱣᱨᱤ ᱭᱟᱜᱼᱟ ᱥᱮ, ᱟᱫᱚ ᱟᱭᱚ ᱢᱮᱛᱟ ᱦᱩᱭᱩᱜ ᱠᱟᱱᱟ ᱱᱟᱥᱮ ᱱᱟᱥᱮ ᱜᱮᱵᱚᱱ ᱠᱟᱹᱢᱤᱭᱟ ᱡᱚᱠᱷᱚᱱ ᱵᱚᱱ ᱮᱛᱚᱦᱚᱵᱟ ᱨᱚᱦᱚᱭ ᱛᱚᱠᱷᱚᱱ ᱱᱦᱟᱜ ᱡᱟᱹᱥᱛᱤ ᱧᱚᱜ ᱵᱚᱱ ᱠᱟᱹᱢᱤ ᱧᱚᱜᱟ᱾
ᱦᱮᱸ ᱴᱷᱤᱠ ᱢᱟᱱᱮ ᱟᱫᱚ ᱦᱮᱸ ᱠᱷᱮᱛ ᱨᱮ ᱠᱟᱹᱢᱤ ᱦᱩᱭ ᱟᱛᱮᱫ ᱛᱚ ᱚᱱᱠᱟᱱᱟᱜ ᱡᱟᱦᱟᱱᱟᱜ ᱠᱟᱹᱢᱤ ᱠᱚ ᱢᱮᱱᱟᱜ ᱛᱟᱹᱵᱤᱱᱟ ᱥᱮ ᱚᱲᱟᱜ ᱠᱚᱨᱮ
ᱢᱮᱱᱟᱜ ᱛᱟᱹᱞᱤᱧ ᱜᱮ ᱚᱞᱚᱜ ᱯᱟᱲᱦᱟᱣ ᱠᱚᱦᱚᱸ ᱢᱮᱱᱟᱜ ᱜᱮ ᱚᱱᱟ ᱦᱚᱸᱠᱚ ᱯᱟᱲᱦᱟᱣ ᱥᱟᱶ ᱥᱟᱶᱛᱮ ᱱᱟᱥᱮᱭᱟᱜ ᱟᱭᱚ ᱛᱤᱹᱠᱤᱱ ᱦᱚᱸ ᱜᱚᱲᱚᱟᱠᱤᱱ ᱦᱩᱭᱩᱜ ᱠᱟᱱᱟ᱾
ᱦᱮᱸ ᱱᱚᱣᱟ ᱫᱚ ᱟᱵᱤᱱᱟᱜ ᱟᱹᱰᱤ ᱞᱟᱹᱠᱛᱤᱭᱟᱱᱟᱜ ᱠᱟᱛᱷᱟ ᱠᱟᱱ ᱜᱮᱭᱟ ᱪᱮᱫᱟᱜ ᱥᱮ ᱵᱟᱝ ᱢᱟᱱᱮ ᱟᱵᱚ ᱡᱮ ᱚᱞᱚᱜ ᱯᱟᱲᱦᱟᱜ ᱠᱟᱱᱟ ᱵᱚᱱ ᱚᱞᱚᱜ ᱯᱟᱲᱦᱟᱜ ᱨᱮᱜᱮ ᱵᱚᱱ ᱛᱟᱦᱮᱱᱟ ᱚᱱᱠᱟ ᱫᱚ ᱵᱟᱝᱟ᱾ ᱢᱟᱱᱮ ᱚᱞᱚᱜ ᱯᱟᱲᱦᱟᱣ ᱛᱮᱦᱚᱸ ᱢᱟᱱᱮ ᱟᱨᱚ ᱚᱱᱠᱟ ᱡᱟᱦᱟᱱᱟᱜ ᱚᱲᱟᱜ ᱠᱚᱨᱮᱱᱟᱜ ᱠᱟᱹᱢᱤ ᱠᱚ ᱢᱮᱱᱟᱜᱼᱟ ᱜᱚᱲᱚ ᱠᱚ ᱜᱟᱱᱚᱜᱼᱟ ᱚᱱᱟ ᱜᱚᱲᱚ ᱦᱩᱭᱩᱜᱼᱟ, ᱟᱨᱦᱚᱸ ᱱᱟᱣᱟ ᱱᱟᱣᱟ ᱠᱟᱹᱢᱤ ᱠᱚ ᱠᱟᱹᱢᱤ ᱠᱚ ᱥᱮᱬᱟᱭ ᱦᱩᱭᱩᱜᱼᱟ ᱾
ᱟᱵᱚ ᱥᱮ ᱨᱮᱸᱜᱮᱡ ᱱᱟᱪᱟᱨ ᱜᱷᱟᱨᱨᱚᱸᱡᱽ ᱫᱚ ᱥᱩᱫᱩ ᱢᱟ ᱚᱞᱚᱜ ᱯᱟᱲᱦᱟᱜ ᱵᱟᱝᱠᱚ ᱫᱩᱲᱩᱵ ᱫᱟᱲᱮᱭᱟᱵᱚᱱᱟ, ᱠᱟᱹᱴᱤᱡ ᱚᱲᱟᱜ ᱦᱚᱲ ᱵᱚᱞᱚ ᱞᱟᱜᱟᱜ ᱜᱮᱭᱟ᱾
ᱦᱮᱸ ᱴᱷᱤᱠ ᱟᱵᱚ ᱧᱮᱞ ᱵᱤᱱ ᱥᱟᱱᱟᱲ ᱠᱚᱫᱚ ᱢᱟᱱᱮ ᱚᱱᱠᱟ ᱢᱟᱱᱮ ᱥᱮ ᱢᱤᱰᱤᱭᱟᱢ ᱞᱮᱵᱮᱞ ᱨᱮᱱ ᱜᱮ ᱢᱮᱱᱟᱜ ᱵᱚᱱᱟ ᱨᱮᱸᱜᱮᱡ ᱦᱮᱸ ᱢᱟᱱᱮ ᱟᱹᱰᱤ ᱠᱤᱪᱷᱩ ᱢᱟᱱᱮ ᱥᱟᱦᱟᱣ ᱠᱟᱛᱮᱜ ᱠᱟᱹᱢᱤ ᱞᱟᱦᱟ ᱪᱟᱞᱟᱜ ᱦᱩᱭᱩᱜ ᱛᱟᱵᱚᱱᱟ ᱵᱟᱝᱠᱷᱟᱱ ᱫᱚ ᱵᱟᱝᱠᱷᱟᱱ ᱫᱚ ᱚᱱᱮ ᱟᱵᱚᱣᱟᱜ ᱥᱚᱢᱟᱡ ᱚᱱᱠᱟ ᱵᱟᱝ ᱩᱱᱚᱛᱤᱜ ᱞᱮᱠᱟᱧ ᱵᱩᱡᱷᱟᱹᱣᱟ ᱾
ᱦᱳᱭ ᱦᱳᱭ ᱥᱩᱫᱩ ᱚᱞᱚᱜ ᱯᱟᱲᱦᱟᱜ ᱢᱟ ᱩᱱᱠᱩ ᱵᱟᱝᱠᱚ ᱫᱟᱲᱮᱭᱟᱜ ᱜᱮᱭᱟ ᱩᱱᱠᱩ ᱦᱚᱸ ᱠᱚ ᱱᱟᱥᱮ ᱠᱚ ᱠᱚᱥᱴᱚ ᱧᱚᱜᱚᱜᱼᱟ ᱠᱟᱹᱢᱤ ᱠᱚ ᱡᱟᱹᱥᱛᱤ ᱫᱷᱟᱨᱟ ᱞᱟᱜ ᱫᱟᱲᱮ ᱢᱟᱠᱚ ᱫᱟᱲᱮᱭᱟᱜ ᱜᱮᱭᱟ ᱛᱤᱥ ᱦᱚᱸ ᱵᱟᱠᱚ ᱢᱮᱛᱟ ᱵᱚᱱᱟ ᱡᱮ ᱦᱮᱸ ᱵᱟᱹᱵᱩ ᱥᱮ ᱢᱟᱹᱭ ᱵᱟᱹᱞᱤᱧ ᱯᱟᱲᱦᱟᱣ ᱫᱟᱲᱮᱭᱟᱢ ᱠᱟᱱᱟ ᱵᱟᱹᱜᱤ ᱢᱮ ᱚᱱᱠᱟ ᱢᱟ ᱵᱟᱠᱚ ᱢᱮᱛᱟ ᱵᱚᱱ ᱜᱮ, ᱟᱫᱚ ᱱᱤᱡᱮ ᱜᱮ ᱩᱢᱮᱨ ᱨᱮ ᱦᱮᱡ ᱠᱟᱛᱮ ᱩᱱᱠᱩ ᱧᱮᱞ ᱛᱮᱠᱚ ᱱᱟᱥᱮᱱᱟᱜ ᱤᱭᱟᱹ ᱫᱩᱠ ᱜᱮ ᱵᱩᱡᱷᱟᱹᱜᱼᱟ ᱡᱮ ᱩᱱᱟᱹᱜ ᱠᱤᱱ ᱠᱚᱥᱴᱚᱜ ᱠᱟᱱᱟ ᱟᱭᱚ ᱵᱟᱵᱟ ᱛᱟᱠᱤᱱ ᱱᱟᱥᱮᱧ ᱜᱚᱲᱚ ᱧᱚᱜ ᱟᱠᱤᱱ ᱜᱮ᱾
ᱴᱷᱤᱠ ᱴᱷᱤᱠ ᱦᱮᱸ ᱟᱨ ᱚᱠᱚᱭ ᱢᱟᱱᱮ ᱟᱭᱚ ᱵᱟᱵᱟ ᱦᱚᱸ ᱵᱟᱠᱚ ᱠᱷᱚᱡᱚᱜᱼᱟ ᱡᱮ ᱦᱚᱭᱛᱚ ᱟᱡᱤᱡ ᱜᱤᱫᱽᱨᱟᱹ ᱫᱚ ᱵᱟᱭ ᱯᱟᱲᱦᱟᱜ ᱢᱟ, ᱟᱨ ᱤᱭᱟᱹ ᱢᱟ ᱦᱮᱸ ᱢᱟᱱᱮ ᱵᱮᱜᱟᱨᱚᱜ ᱢᱟ ᱚᱱᱟᱛᱮ ᱢᱟᱱᱮ ᱵᱟᱹᱠᱤᱱ ᱫᱟᱲᱮᱭᱟᱜ ᱠᱟᱱ ᱨᱮᱦᱚᱸ ᱠᱚᱥᱴᱚ ᱢᱚᱥᱴᱚ ᱟᱹᱠᱤᱱ ᱠᱟᱹᱢᱤ ᱠᱟᱛᱮ
ᱢᱟᱱᱮ ᱟᱵᱚ ᱫᱚ ᱚᱱᱟ ᱦᱮᱸ ᱚᱱᱟ ᱠᱚᱥᱴᱚ ᱠᱚᱫᱚ ᱱᱤᱡᱮ ᱛᱮᱜᱮ ᱵᱩᱡᱷᱟᱹᱣ ᱦᱩᱭᱩᱜᱼᱟ ᱚᱱᱟ ᱫᱚ ᱵᱟᱝ ᱠᱚ ᱞᱟᱹᱭᱟ, ᱟᱫᱚ ᱵᱩᱡᱷᱟᱹᱣ ᱠᱟᱛᱮ ᱜᱮ ᱚᱱᱟᱠᱚ ᱚᱱᱮ ᱠᱟᱹᱢᱤ ᱦᱩᱭᱩᱜᱼᱟ ᱾
ᱩᱢᱮᱨ ᱦᱩᱭᱳ ᱥᱟᱶ ᱥᱟᱶᱟᱛᱮ ᱱᱤᱡᱮᱛᱮ ᱠᱤᱪᱷᱩ ᱡᱤᱱᱤᱥ ᱢᱟ ᱵᱩᱡ ᱞᱟᱹᱠᱛᱤᱜ ᱛᱟᱵᱚᱱ ᱥᱟᱱᱟᱢ ᱡᱤᱱᱤᱥ ᱢᱟ ᱵᱟᱝ ᱞᱟᱹᱭ ᱵᱩᱡᱷᱟᱹᱣ ᱟᱵᱚᱱᱟᱥᱮ ᱾
ᱴᱷᱤᱠ ᱴᱷᱤᱠ ᱦᱮᱸ ᱟᱹᱰᱤ ᱱᱟᱯᱟᱭ ᱠᱟᱛᱷᱟ ᱠᱟᱱᱟ ᱚᱱᱟᱫᱚ ᱞᱟᱹᱭᱫᱟ ᱦᱮᱸ ᱛᱚ ᱢᱟᱱᱮ, ᱛᱮ ᱢᱟᱱᱮ ᱛᱤᱱᱟᱹᱜ ᱛᱤᱱᱟᱹᱜ ᱜᱟᱱ ᱵᱤᱱ ᱯᱟᱲᱦᱟᱜ ᱠᱟᱱᱟ ᱱᱤᱛᱚᱜ ᱫᱚ?
ᱦᱚᱭ ᱵᱤ ᱮ ᱠᱚᱢᱯᱞᱤᱴ ᱦᱩᱭ ᱠᱟᱱᱟ ᱟᱫᱚ ᱱᱟᱥᱮᱱᱟᱜᱽ ᱮᱴᱟᱜᱽ ᱞᱟᱭᱤᱱ ᱥᱮᱫ ᱧᱮᱞ ᱵᱟᱲᱟᱭ ᱦᱩᱭᱩᱜᱽ ᱠᱟᱱᱟ᱾
ᱦᱩᱸ ᱟᱪᱪᱷᱟ ᱱᱟᱯᱟᱭ ᱠᱟᱛᱷᱟ ᱠᱟᱱᱟ ᱫᱤ ᱮ ᱢᱟᱱᱮ ᱦᱮᱸ ᱮᱸ ᱛᱮ ᱤᱱᱟᱹ ᱯᱚᱨᱮ ᱟᱨᱚ ᱞᱟᱯᱷᱟᱝ ᱥᱮᱫ ᱥᱮᱱᱚᱜ ᱞᱟᱹᱜᱤᱫᱽ᱾
ᱦᱳᱭ ᱟᱫᱚ ᱚᱱᱟ ᱮᱢ ᱮ ᱠᱚ ᱚᱱᱛᱮ ᱵᱤ ᱮᱰ ᱫᱚ ᱵᱟᱝ ᱞᱤᱧ ᱤᱭᱟᱹᱜ ᱠᱟᱱᱟ ᱟᱫᱚ, ᱵᱟᱵᱟᱭ ᱢᱮᱱᱫᱟ ᱚᱱᱟ ᱫᱚ ᱡᱟᱹᱥᱛᱤ ᱴᱟᱠᱟ ᱢᱤᱫ ᱥᱟᱶᱛᱮ ᱞᱟᱜᱟᱜ ᱠᱟᱱᱟ ᱯᱟᱞᱮ ᱩᱱᱟᱹᱜ ᱫᱚ ᱵᱟᱹᱧ ᱮᱢ ᱫᱟᱲᱮᱜᱼᱟ ᱢᱤᱫ ᱥᱟᱶᱛᱮᱫᱚ ᱟᱫᱚ ᱢᱮᱱ ᱫᱟ ᱦᱮᱸ ᱢᱟ ᱴᱷᱤᱠ ᱜᱮᱭᱟ ᱮᱴᱟᱜ ᱞᱟᱭᱤᱱ ᱟᱨᱦᱚᱸ ᱢᱮᱱᱟᱜ ᱜᱮᱭᱟ ᱱᱟᱜ ᱮᱴᱟᱜ ᱞᱟᱹᱭᱤᱱ ᱤᱧ ᱪᱮᱥᱴᱟ ᱵᱟᱲᱟ ᱞᱮᱜᱮ᱾
ᱦᱮᱸ ᱴᱷᱤᱠ ᱴᱷᱟᱠ ᱯᱟᱭᱨᱟ ᱠᱟᱱᱟ, ᱚᱱᱟ ᱫᱚ ᱢᱟᱱᱮ, ᱢᱟᱱᱮ ᱟᱹᱰᱤ ᱠᱤᱪᱷᱩ ᱦᱮᱸ ᱯᱟᱲᱦᱟᱣ ᱫᱚ, ᱟᱹᱰᱤ ᱞᱟᱹᱠᱛᱤ ᱠᱟᱱ ᱜᱮᱭᱟ, ᱯᱟᱲᱦᱟᱣ ᱞᱮᱱᱠᱷᱟᱱ ᱦᱮᱸ ᱦᱟᱯᱮᱱ ᱫᱤᱱ ᱨᱮ ᱯᱟᱞᱮᱡᱽ ᱪᱚᱝ, ᱚᱱᱮ ᱚᱱᱠᱟ ᱢᱤᱫᱴᱮᱡ ᱠᱟᱛᱷᱟ ᱛᱟᱦᱮᱱᱟ, ᱟᱸᱥ ᱛᱟᱦᱮᱱᱟ ᱾ ᱟᱨ ᱠᱟᱹᱢᱤ ᱠᱚᱦᱚᱸ ᱦᱮᱸ ᱥᱮᱬᱟ ᱡᱚᱝ ᱞᱟᱹᱠᱛᱤ ᱜᱮ ᱠᱟᱱᱟ, ᱡᱟᱦᱟᱱᱟᱜ ᱠᱟᱹᱢᱤ ᱠᱚᱜᱮ, ᱠᱤᱝᱵᱟ
ᱛᱟᱨ ᱟᱵᱚ ᱢᱟᱱᱮ ᱮᱸ ᱱᱚᱣᱟ ᱤᱭᱟᱹ ᱚᱭᱮᱥᱴ ᱵᱮᱝᱜᱚᱞ ᱠᱚᱨᱮ, ᱡᱟᱦᱟᱸᱭ ᱠᱚ ᱢᱮᱱᱟᱜ ᱵᱚᱱᱟ, ᱢᱟᱱᱮ ᱮᱢᱚᱱ ᱮᱛᱚᱦᱚᱵ ᱠᱟᱱᱟ ᱥᱮ ᱛᱮᱦᱤᱧ ᱱᱚᱣᱟ ᱯᱷᱚᱨᱚᱢ ᱵᱚᱱ ᱯᱷᱤᱞᱟᱯ ᱮᱫᱟ, ᱜᱟᱯᱟ ᱦᱟᱱᱟ ᱵᱚᱱ ᱯᱷᱤᱞᱟᱯ ᱮᱫᱟ, ᱱᱟᱥᱮᱱᱟᱜᱽ ᱡᱩᱫᱤ ᱯᱟᱲᱦᱟᱣ ᱠᱚ ᱡᱩᱫᱤ ᱵᱟᱵᱚᱱ ᱜᱟᱱ ᱢᱩᱥᱠᱤᱞ ᱠᱚᱜᱽᱼᱟᱵᱚᱱ ᱯᱩᱨᱟ ᱾
ᱦᱮᱸ ᱚᱱᱟ ᱫᱚ ᱟᱹᱰᱤ ᱱᱟᱯᱟᱭ ᱠᱟᱛᱷᱟ ᱠᱟᱱᱟ ᱡᱮ, ᱦᱮᱸ ᱱᱤᱭᱟᱹ ᱮᱸ ᱠᱚᱴᱟ ᱫᱤᱱ ᱧᱮᱞ ᱦᱩᱭ ᱴᱷᱤᱠ ᱴᱷᱟᱠ ᱯᱷᱨᱚᱢ ᱩᱰᱩᱠᱚᱜ ᱠᱟᱱᱟ ᱟᱫᱚ ᱟᱵᱚ ᱦᱚᱸ ᱢᱟᱱᱮ ᱚᱱᱟ ᱠᱚ ᱦᱮᱸ ᱴᱨᱟᱭ ᱞᱟᱹᱠᱛᱤ ᱠᱟᱱᱟ ᱡᱮ, ᱯᱷᱚᱨᱚᱢ ᱯᱨᱮᱡᱽ ᱫᱚ ᱞᱟᱹᱠᱛᱤ ᱠᱟᱱ ᱜᱮᱭᱟ, ᱵᱟᱝ ᱞᱟᱠᱛᱤ ᱠᱟᱛᱮ ᱯᱚᱨᱤᱠᱷᱟ ᱨᱮ ᱫᱩᱲᱩᱵᱽ ᱟᱨ ᱫᱩᱲᱩᱵ ᱞᱟᱦᱟᱨᱮ ᱚᱱᱠᱟ ᱵᱳᱭ ᱠᱚᱦᱚᱸ ᱧᱮᱞ ᱦᱩᱭᱩᱜᱼᱟ, ᱡᱟᱛᱮ ᱚᱱᱟ ᱯᱚᱨᱤᱠᱷᱟ ᱨᱮᱢ ᱚᱱᱟ ᱵᱷᱟᱜᱤ ᱧᱚᱸᱜᱽ ᱵᱚ ᱤᱭᱟᱹ ᱫᱟᱲᱮᱭᱟᱜ ᱢᱟ
ᱟᱨ ᱚᱲᱟᱜ ᱦᱚᱲ ᱠᱚᱨᱮ ᱚᱲᱟᱜ ᱡᱮᱢᱚᱱ ᱛᱮᱦᱤᱧ ᱱᱚᱣᱟ ᱢᱟᱜ ᱯᱷᱨᱚᱢ ᱯᱷᱤᱞᱟᱯ ᱠᱚᱨᱟᱣ ᱠᱟᱛᱟ ᱠᱚ ᱦᱩᱭᱩᱜ ᱠᱟᱱᱟ ᱜᱟᱯᱟ ᱦᱟᱱᱟᱴᱟᱜ ᱯᱨᱚᱢ ᱢᱟᱱᱮ ᱚᱞᱚᱜᱽ ᱯᱟᱲᱦᱟᱣ ᱫᱚ ᱢᱟᱱᱮᱧ ᱢᱚᱱᱮᱭᱮᱫᱟ ᱪᱮᱜ ᱠᱟᱛᱮᱫ ᱢᱟ, ᱫᱚᱢᱮᱵᱚᱱ ᱵᱷᱩᱞ ᱠᱟᱜᱽ ᱵᱷᱟᱹᱜᱤ ᱜᱮ ᱦᱩᱭᱩᱜᱽ ᱠᱟᱹᱢᱤ ᱨᱮ ᱞᱟᱜᱟᱣ ᱫᱟᱲᱮᱭᱟᱜ ᱠᱟᱱᱟ ᱵᱚᱱ ᱥᱮ ᱠᱚᱥᱴᱚ ᱠᱟᱛᱮ ᱵᱚᱱ ᱨᱮᱦᱚᱸ ᱚᱱᱠᱟ ᱟᱨ ᱡᱟᱦᱟᱸᱭ ᱦᱚᱲ ᱢᱟᱱᱮ ᱞᱤᱧ ᱧᱮᱞᱮᱫ ᱠᱚᱣᱟ, ᱟᱛᱩ ᱠᱚᱨᱮ ᱡᱟᱦᱟᱸᱭ ᱠᱚ ᱢᱮᱱᱟ, ᱡᱮ ᱠᱩᱲᱤ ᱜᱤᱫᱽᱨᱟᱹ ᱦᱩᱭ ᱠᱟᱛᱮᱫ ᱩᱱᱟᱹᱜ ᱵᱮᱱ ᱯᱟᱲᱦᱟᱣᱮ ᱠᱟᱱᱟ ᱾ ᱪᱮᱫ ᱤᱧ ᱪᱤᱠᱟᱹ ᱠᱮᱫᱟ ᱦᱮᱸ, ᱩᱱᱠᱩ ᱦᱚᱲ ᱠᱚᱣᱟ ᱵᱟᱨᱭᱟ ᱯᱮᱭᱟ ᱯᱷᱨᱚᱢ ᱥᱟᱵ ᱠᱟᱛᱮ ᱠᱚ ᱦᱤᱡᱩᱜᱽ ᱠᱟᱱᱟ ᱡᱮ, ᱮᱸ ᱢᱟᱹᱭ ᱱᱟᱥᱮᱱᱟᱜ ᱠᱟᱹᱴᱤᱡᱽ ᱯᱩᱨᱚᱱ ᱠᱟᱛᱮᱧ ᱢᱮ ᱦᱮᱸ ᱵᱟᱭ ᱦᱤᱛᱚᱜᱽ ᱚᱠᱚᱭ ᱯᱷᱤᱞᱟᱯ ᱠᱟᱹᱛᱤᱧᱟ ᱟᱫᱚ ᱤᱧ ᱫᱚ ᱯᱚᱨᱮ ᱭᱩ ᱛᱟᱹᱠᱤᱱᱤᱧ ᱢᱮᱛᱟ ᱠᱤᱱᱟ ᱱᱩᱠᱤᱭᱟᱹ ᱦᱚᱲ ᱜᱮᱠᱚ ᱠᱚ ᱢᱮᱱ ᱛᱟᱦᱮᱱᱟ ᱡᱮ ᱠᱩᱲᱤ ᱜᱤᱫᱽᱨᱟᱹ ᱪᱮᱫᱟᱜᱽ ᱵᱮᱱ ᱯᱟᱲᱦᱟᱣᱮ ᱠᱟᱱᱟ ᱠᱩᱲᱤ ᱜᱤᱫᱽᱨᱟᱹ ᱠᱟᱱᱟᱭ ᱯᱚᱨᱮ ᱫᱚ ᱠᱤ ᱦᱚᱲ ᱚᱲᱟᱜ ᱨᱮ ᱫᱟᱠᱟ ᱜᱮᱛᱚ ᱤᱥᱤᱱᱟ᱾
ᱴᱷᱤᱠ ᱴᱷᱤᱠ ᱢᱟᱱᱮ ᱡᱮ ᱠᱩᱲᱤ ᱜᱤᱫᱽᱨᱟᱹ ᱠᱟᱱᱟ ᱢᱮᱱᱛᱮ, ᱡᱮ ᱵᱟᱝ ᱯᱟᱲᱦᱟᱜ ᱦᱩᱭᱩᱜᱼᱟ, ᱚᱱᱠᱟ ᱫᱚ ᱢᱤᱫᱴᱤᱡᱽ ᱠᱟᱛᱷᱟ ᱫᱚ ᱵᱟᱝ ᱠᱟᱱᱟ ᱾ ᱢᱟᱱᱮ ᱥᱤᱠᱷᱱᱟᱹᱛ ᱫᱚ ᱟᱹᱰᱤ ᱞᱟᱹᱠᱛᱤ ᱠᱟᱱᱟ ᱟᱹᱵᱤᱱ ᱱᱚᱼᱚᱭ ᱡᱟᱦᱟᱸ ᱥᱮᱫᱽ ᱜᱮᱵᱤᱱ ᱥᱮᱱᱱᱟ ᱢᱚᱱᱮ ᱠᱟᱜᱽ ᱵᱤᱱ ᱚᱞᱚᱜᱽ ᱯᱟᱲᱦᱟᱣ ᱫᱚ ᱞᱟᱹᱠᱛᱤ ᱠᱟᱱᱟ ᱥᱮ ᱵᱟᱝ? ᱛᱚ ᱧᱮᱞ ᱵᱤᱱ ᱡᱟᱦᱟᱸ ᱥᱮᱫᱽ ᱵᱤᱱ ᱥᱮᱱ ᱟᱠᱟᱱᱟ ᱠᱤᱢᱵᱟ ᱜᱟᱹᱰᱤ ᱜᱷᱚᱲᱟ ᱨᱮ ᱡᱚᱫᱤ ᱚᱞᱚᱜ ᱯᱟᱲᱦᱟᱜ ᱵᱟᱵᱤᱱ ᱵᱟᱲᱟᱭᱟ ᱛᱚ ᱜᱟᱹᱰᱤ ᱜᱷᱚᱲᱟ ᱨᱮ ᱚᱱᱟ ᱚᱠᱟ ᱜᱟᱹᱰᱤ ᱚᱠᱟ ᱨᱮ ᱥᱮᱱᱚᱜᱼᱟ ᱚᱱᱟ ᱚᱞ ᱛᱟᱦᱮᱱᱟ ᱡᱩᱫᱤ ᱚᱱᱟ ᱦᱚᱸ ᱵᱟᱢᱵᱤᱱ ᱪᱮᱫ ᱫᱟᱲᱮᱭᱟᱫᱟ ᱡᱟᱦᱟᱸ ᱥᱮᱫ ᱪᱟᱞᱟ ᱠᱟᱛᱮᱫ ᱦᱚᱸ ᱵᱤᱱ ᱟᱫᱚᱜᱼᱟ ᱾
ᱦᱳᱭ ᱦᱳᱭ᱾ ᱟᱨ ᱩᱱᱠᱩ ᱡᱟᱦᱟᱸᱭ ᱦᱚᱲ ᱠᱟᱛᱷᱟ ᱠᱚᱠᱚ ᱟᱸᱡᱚᱢ ᱟᱹᱱᱤᱡᱜᱼᱟ, ᱢᱟᱱᱮ ᱭᱩ ᱵᱟᱵᱟ ᱠᱚ ᱟᱸᱡᱚᱢ ᱟᱠᱚ ᱠᱟᱱᱟ, ᱚᱱᱠᱟᱱ ᱦᱚᱲ ᱜᱮ ᱱᱟᱦᱟᱜ ᱧᱮᱞᱮᱫ ᱠᱚ ᱡᱟᱦᱟᱱᱟᱜ ᱠᱚ ᱵᱟᱝᱠᱚ ᱜᱟᱱ ᱫᱟᱲᱮᱜ ᱠᱟᱱ ᱛᱚᱠᱷᱚᱱ ᱢᱟᱠᱚ ᱦᱤᱡᱩᱜ ᱠᱟᱱᱟ ᱢᱟ ᱢᱟᱹᱭ ᱱᱚᱣᱟ ᱠᱟᱹᱴᱤᱡ ᱠᱚᱨᱟᱣ ᱜᱚᱜ ᱠᱟᱜ ᱢᱮᱥᱮ ᱵᱟᱹᱧ ᱫᱟᱲᱮᱭᱟᱜ ᱠᱟᱱᱟ ᱥᱮ ᱚᱠᱚᱭ ᱯᱷᱤᱞᱟᱯ ᱠᱟᱛᱤᱧᱟᱭ ᱚᱞᱮ ᱚᱲᱟᱜ ᱦᱚᱲ ᱵᱟᱹᱱᱩᱜ ᱠᱚᱣᱟ ᱾
ᱦᱮᱸ ᱚᱱᱟ ᱦᱚᱸ ᱚᱱᱟ ᱫᱚ ᱟᱹᱰᱤ ᱥᱟᱹᱨᱤ ᱠᱟᱛᱷᱟ ᱠᱟᱱ ᱜᱮᱭᱟ ᱟᱛᱩ ᱴᱚᱞᱟ ᱯᱟᱲᱟ ᱨᱮ ᱚᱱᱠᱟ ᱧᱮᱞᱚᱜᱼᱟ ᱡᱮ ᱢᱟᱱᱮ ᱡᱟᱦᱟᱸᱭ ᱯᱟᱲᱦᱟᱜ ᱠᱟᱱᱟᱭ ᱡᱟᱦᱟᱸᱭ ᱠᱩᱲᱤ, ᱟᱫᱚ ᱚᱱᱮ ᱚᱱᱠᱟ ᱠᱚ ᱞᱟᱹᱭ ᱜᱮᱭᱟ ᱪᱟᱜ ᱵᱤᱱ ᱯᱟᱲᱦᱟᱣᱮ ᱠᱟᱱᱟ ᱾ ᱯᱟᱲᱦᱟᱣᱮ ᱠᱟᱱᱟ, ᱟᱫᱚ ᱠᱤᱱᱛᱩ ᱚᱱᱠᱟ ᱢᱟᱱᱮ ᱟᱵᱚ ᱦᱚᱸᱵᱚ ᱟᱸᱡᱚᱢ ᱜᱮᱭᱟ, ᱟᱫᱚ ᱠᱤᱱᱛᱩ ᱟᱸᱡᱚᱢ ᱠᱟᱛᱮ ᱦᱮᱸ ᱟᱸᱡᱚᱢ ᱠᱟᱛᱮᱫ ᱦᱚᱸ, ᱡᱚᱫᱤ ᱟᱵᱚ ᱫᱚ ᱚᱱᱟ ᱟᱵᱚ ᱫᱚ ᱟᱸᱡᱚᱢ ᱨᱮᱦᱚᱸ, ᱚᱱᱟ ᱫᱚ ᱩᱱᱟᱹᱜ ᱤᱭᱟᱹ ᱫᱚ ᱵᱟᱵᱚ ᱦᱟᱛᱟᱣᱟ ᱩᱱᱟᱜ ᱥᱤᱫᱟ. ᱥ ᱦᱚᱲ ᱫᱚ ᱟᱢ ᱡᱟᱦᱟᱸ ᱛᱮᱢ ᱪᱤᱠᱟᱹᱭᱟ ᱾
ᱦᱳᱭ ᱦᱳᱭ ᱾
ᱟᱹᱰᱤ ᱠᱤᱪᱷᱩ ᱱᱤᱡᱮ ᱛᱮᱜᱮ ᱵᱩᱡᱷᱟᱹᱣ ᱠᱟᱛᱮ ᱟᱨᱦᱚ ᱞᱟᱦᱟ ᱥᱮᱫ ᱪᱟᱞᱟᱣ ᱦᱩᱭᱩᱜᱼᱟ ᱾ ᱟᱹᱵᱤᱱ ᱱᱚᱣᱟ ᱜᱮᱵᱤᱱ ᱩᱭᱦᱟᱹᱨᱟ, ᱡᱚᱠᱷᱚᱱ ᱜᱮ ᱟᱹᱵᱤᱱ ᱡᱟᱦᱟᱱᱟᱜ ᱵᱤᱱ ᱠᱚᱨᱟᱣᱟ ᱫᱮ ᱟᱵᱤᱱ ᱧᱮᱞᱛᱮ ᱡᱩᱫᱤ ᱦᱚᱲ ᱠᱚ ᱚᱱᱠᱟ ᱨᱟᱜᱤ ᱟᱹᱲᱤᱥᱚᱜ ᱠᱟᱱᱟ, ᱛᱟᱦᱞᱮ ᱟᱹᱵᱤᱱ ᱢᱚᱱᱮ ᱵᱤᱱ ᱟᱹᱵᱤᱱ ᱫᱚ ᱚᱱᱮ ᱵᱷᱟᱹᱜᱤ ᱰᱟᱦᱟᱨ ᱥᱮᱜ ᱵᱤᱱ ᱪᱟᱞᱟᱜ ᱠᱟᱱᱟ ᱾
ᱚᱱᱟ ᱢᱟ ᱢᱚᱡᱽ ᱠᱟᱛᱷᱟ ᱜᱮᱵᱮᱱ ᱢᱮᱱ ᱠᱟᱫᱟ ᱾ ᱢᱟᱱᱮ, ᱟᱹᱞᱤᱧᱟᱜ ᱡᱩᱫᱤ ᱱᱤᱡᱮᱨᱟᱜ ᱞᱤᱧ ᱢᱮᱱᱟ ᱥᱮ ᱯᱩᱨᱟᱹ ᱮᱠᱟᱱᱛᱚ ᱟᱹᱞᱤᱧᱟᱜ ᱛᱚ ᱭᱩ ᱵᱟᱵᱟ ᱛᱟᱹᱠᱤᱱ ᱦᱚᱸᱠᱚ ᱢᱮᱱ ᱠᱟᱜ ᱠᱤᱱ ᱜᱮᱭᱟ, ᱢᱟᱱᱮ ᱟᱹᱞᱤᱧ ᱫᱚ ᱰᱷᱮᱨ ᱠᱚᱨᱮᱜ ᱞᱤᱧ ᱯᱟᱲᱦᱟᱣ ᱟᱠᱟᱱᱟ ᱛᱚ ᱠᱚ ᱢᱮᱱ ᱠᱮᱫ ᱜᱮᱭᱟ ᱡᱮ ᱤᱭᱟᱹ ᱠᱩᱲᱤ ᱜᱤᱫᱽᱨᱟᱹᱛᱮ ᱦᱟᱨᱟᱭᱮᱱᱟ, ᱛᱤᱱᱟᱹᱜ? ᱫᱤᱱ ᱮᱢ ᱯᱟᱲᱦᱟᱣᱭᱟ ᱦᱚᱲ ᱚᱲᱟᱜ ᱥᱮᱭ ᱛᱚ ᱠᱷᱩᱱᱛᱤ ᱜᱮᱛᱚᱭ ᱞᱟᱲᱟᱣᱟ ᱡᱟᱶᱟᱭ ᱠᱟᱭᱵᱮᱱ ᱢᱚᱡᱽ ᱚᱲᱟᱜ ᱠᱚᱨᱮᱜ ᱠᱚ ᱢᱮᱱᱫᱟ ᱾ ᱡᱟᱶᱟᱭ ᱜᱮᱠᱤ ᱠᱩᱲᱤ ᱜᱤᱫᱽᱨᱟᱹ ᱛᱚ ᱟᱹᱥᱩᱞ ᱩᱯᱨᱩᱢ ᱠᱟᱱᱟ ᱱᱟᱥᱮ ᱛᱚ ᱥᱤᱠᱷᱱᱟᱹᱛ ᱞᱟᱹᱠᱛᱤ ᱠᱟᱱᱟ ᱥᱮ ᱡᱟᱶᱟᱭ ᱢᱟ ᱦᱩᱭᱩᱜ। ᱜᱮᱭᱟ ᱩᱢᱮᱨ ᱦᱳᱭ ᱠᱟᱱᱟ ᱢᱟᱱᱮ ᱢᱤᱫ ᱥᱚᱢᱚᱭ ᱦᱳᱭᱳᱜ ᱜᱮᱛᱟ ᱦᱼᱦᱳᱭᱳᱜ ᱜᱮᱭᱟ᱾
ᱦᱮᱸ ᱴᱷᱤᱠ ᱾
ᱥᱤᱠᱷᱱᱟᱹᱛ ᱢᱟ ᱞᱟᱹᱠᱛᱤ ᱟᱨ ᱟᱞᱮ ᱠᱩᱲᱤ ᱜᱤᱫᱽᱨᱟᱹ ᱢᱟ ᱡᱮ ᱵᱟᱯᱞᱟ ᱠᱟᱛᱮᱜ ᱞᱮ ᱯᱟᱲᱦᱟᱣ ᱫᱟᱲᱮᱭᱟᱜᱼᱟ᱾ ᱚᱱᱠᱟᱱᱟᱜ ᱢᱟ ᱠᱳᱱᱳ ᱥᱩᱵᱤᱫᱷᱟ ᱢᱟ ᱵᱟᱝᱞᱮ ᱧᱟᱢ ᱜᱮᱭᱟ ᱥᱮ ᱡᱟᱦᱟᱸ ᱠᱚᱨᱟᱣ ᱛᱮᱱᱟᱜ ᱢᱟ ᱵᱟᱯᱞᱟ ᱞᱟᱦᱟ ᱜᱮ ᱠᱚᱨᱟᱣ ᱵᱷᱟᱹᱜᱮ ᱛᱟᱞᱮᱭᱟ ᱥᱮ। ᱵᱟᱯᱞᱟ ᱨᱮᱱᱟᱜ ᱮᱴᱠᱮᱴᱚᱬᱮ ᱦᱩᱭᱩᱜᱼᱟ᱾
ᱢᱟᱱᱮ ᱟᱹᱰᱤ ᱚᱲᱟᱜ ᱨᱮ ᱧᱮᱞ ᱠᱟᱱ ᱜᱮᱭᱟ ᱡᱮ ᱠᱩᱲᱤ ᱠᱚ, ᱦᱮᱸ ᱛᱚᱼᱼ ᱵᱟᱯᱞᱟ ᱦᱮ ᱫᱚ ᱵᱟᱯᱞᱟ ᱠᱟᱛᱮᱫ ᱦᱚᱛᱚ ᱠᱤᱪᱷᱩ ᱫᱚ ᱠᱤᱪᱷᱩ ᱫᱚᱠᱚ ᱯᱟᱲᱦᱟᱜᱼᱼ ᱚᱱᱠᱟ ᱡᱩᱫᱤ ᱚᱲᱟᱜ ᱠᱚᱨᱮᱜ ᱚᱱᱠᱟ ᱢᱟᱱᱮ ᱵᱷᱟᱜᱤ ᱜᱮ ᱟᱠᱚᱣᱟᱜ ᱢᱮᱞᱟ ᱢᱮᱥ ᱛᱟᱦᱮᱱᱟ।
ᱦᱳᱭ ᱦᱳᱭ।
ᱟᱨ ᱱᱤᱛᱚᱜ ᱫᱚ ᱧᱮᱞ ᱠᱟᱱᱟ ᱡᱮᱼᱼ ᱢᱟᱱᱮ ᱵᱟᱯᱞᱟ ᱠᱟᱛᱮᱜ ᱫᱚ ᱢᱟᱱᱮ ᱚᱱᱠᱟ ᱢᱟᱱᱮ ᱵᱟᱝᱠᱚ ᱯᱟᱲᱦᱟᱣ ᱦᱚᱪᱚᱣᱟ ᱚᱲᱟᱜ ᱠᱚᱨᱮᱱᱟᱜ ᱠᱟᱹᱢᱤ ᱨᱮᱜᱮ ᱠᱚ ᱫᱚᱦᱚ ᱠᱚᱣᱟ। ᱟᱨ ᱚᱱᱟ ᱦᱟᱜ ᱦᱟᱱᱛᱮ ᱱᱟᱛᱮ ᱦᱚᱸ
ᱟᱨ ᱡᱷᱚᱛᱚ ᱦᱚᱲᱟᱜ ᱜᱷᱟ ᱢᱟ ᱵᱟᱝ ᱥᱚᱢᱟᱱᱟ ᱥᱮ ᱟᱨ ᱪᱮᱫ ᱡᱷᱚᱛᱚ ᱦᱚᱲᱟᱜ ᱢᱚᱱᱮ ᱠᱚ ᱵᱟᱝ ᱵᱟᱯᱞᱟ ᱠᱟᱛᱮᱫ ᱟᱨᱦᱚᱸ ᱯᱟᱲᱦᱟᱣ ᱪᱮᱫ ᱠᱚᱠᱚ ᱢᱮᱱ ᱜᱮᱭᱟ ᱥᱮ᱾ ᱟᱨ ᱟᱵᱚ ᱟᱛᱳ ᱴᱚᱞᱟ ᱨᱮᱱᱜᱮ ᱫᱤᱥᱟᱹᱜᱼᱟ ᱡᱟᱹᱥᱛᱤ ᱠᱟᱭᱛᱮ ᱚᱱᱟ ᱠᱚᱫᱚ ᱢᱟᱱᱮ ᱠᱚ ᱢᱮᱱ ᱜᱮᱭᱟ।
ᱴᱷᱤᱠ ᱴᱷᱤᱠ ᱦᱮᱸ ᱱᱚᱶᱟ ᱫᱚ ᱟᱹᱰᱤ ᱥᱟᱹᱨᱤ ᱠᱟᱛᱷᱟ᱾ ᱠᱟᱛᱷᱟ ᱠᱟᱱᱟ ᱡᱮ ᱢᱟᱱᱮ ᱟᱹᱰᱤᱜᱟᱱ ᱦᱚᱲᱟᱜ ᱢᱟᱱᱮ ᱢᱚᱱᱮ ᱫᱚ ᱛᱤᱥ ᱦᱚᱸ ᱵᱟᱝ ᱢᱤᱫ ᱫᱟᱲᱮᱭᱟᱜ ᱛᱟᱠᱚᱣᱟ ᱢᱟᱱᱮ ᱟᱹᱰᱤᱜᱟᱱ। ᱢᱟᱱᱮ ᱦᱚᱲ ᱟᱢ ᱧᱮᱞ ᱛᱮ ᱢᱟᱱᱮ ᱮᱴᱟᱜᱟᱜ ᱮ ᱢᱚᱱᱮᱭᱟ। ᱡᱮᱢᱚᱱ ᱤᱧ ᱟᱹᱵᱤᱱ ᱦᱟᱛ ᱠᱟᱛᱷᱟ ᱡᱚᱢᱛᱮ ᱤᱧ ᱡᱟᱦᱟᱸ ᱜᱤᱧ ᱢᱚᱱᱮ ᱫᱟᱲᱮᱭᱟᱜᱼᱟ, ᱟᱹᱵᱤᱱ ᱦᱟᱜ ᱮᱴᱟᱠᱟᱵ ᱵᱤᱱ ᱢᱚᱱᱮ ᱫᱟᱲᱮᱭᱟᱜᱼᱟ। ᱛᱚ ᱱᱚᱝᱠᱟ ᱢᱟᱱᱮ ᱟᱹᱰᱤᱜᱟᱱ ᱦᱚᱲᱟᱜ ᱢᱚᱱᱮ ᱫᱚ ᱵᱟᱝ ᱥᱚᱢᱟᱱᱟ। ᱟᱫᱚ ᱚᱱᱟ ᱫᱚ ᱱᱤᱡᱮ ᱱᱤᱡᱮᱢ ᱱᱤᱡᱮ ᱟᱢ ᱜᱚᱴᱟ ᱠᱟᱫᱟ ᱚᱱᱟ ᱫᱚ ᱚᱱᱟ ᱫᱚ᱾ ᱚᱠᱚᱭᱟᱜ ᱡᱟᱛᱮ ᱟᱯᱥᱳᱥ ᱚᱱᱮ ᱚᱱᱠᱟ ᱵᱟᱝ, ᱵᱟᱝ ᱛᱟᱦᱮᱱ ᱢᱟ ᱡᱩᱫᱤᱢ ᱢᱚᱱᱮᱭᱟ।